ᱜᱚᱝᱠᱮ ᱚᱜ ᱛᱟᱦᱚᱞᱮ ᱚᱠᱟ ᱞᱮᱠᱟ ᱢᱮᱱᱟᱜ ᱵᱤᱱᱟ
ᱦᱮᱸ ᱱᱟᱯᱟᱭ ᱜᱮ ᱢᱮᱱᱟᱜ ᱞᱤᱧᱟ
ᱦᱳᱭᱛᱚ ᱟᱹᱞᱤᱧ ᱦᱚᱸ ᱱᱟᱯᱟᱭ ᱢᱮᱱᱟᱜ ᱞᱤᱧᱟᱹ
ᱦᱮᱸ ᱱᱟᱯᱟᱭ ᱜᱮ ᱛᱟᱦᱞᱮ ᱠᱷᱟᱜ ᱱᱟᱯᱟᱭ ᱜᱮ ᱦᱮᱸ ᱛᱟᱦᱚᱞᱮ ᱪᱟᱥᱵᱟᱥ ᱠᱚᱫᱚ ᱪᱮᱫᱞᱮᱠᱟ ᱦᱩᱭᱩᱜ ᱠᱟᱱᱟ
ᱱᱚᱜ ᱚᱭᱛᱚ ᱫᱟᱜ ᱡᱟᱹᱲᱤ ᱠᱚ ᱦᱩᱭᱩᱜ ᱠᱟᱱᱟ ᱮᱛᱚᱦᱚᱵ ᱦᱩᱭᱩᱜ ᱠᱟᱱᱟ ᱱᱚᱜ ᱚᱭ ᱱᱤᱛ ᱱᱟ ᱦᱚᱞᱟ ᱢᱟᱦᱫᱷᱮᱨ ᱠᱷᱚᱱ ᱫᱟᱜ ᱡᱟᱹᱲᱤ ᱦᱩᱭᱩᱜ ᱠᱟᱱᱟ ᱛᱚᱞᱟ ᱠᱚᱦᱚᱸ ᱛᱟᱭᱚᱢ ᱧᱚᱜ ᱛᱮ ᱜᱤᱰᱤ ᱦᱩᱭ ᱞᱮᱱᱟ ᱛᱚ ᱚ ᱦᱩᱭ ᱠᱟᱱᱟ ᱟᱫᱚ ᱟᱯᱮ ᱦᱮᱡ ᱜᱮ ᱪᱮᱫ ᱞᱮᱠᱟ
ᱦᱮ ᱟᱞᱮ ᱥᱮᱫ ᱫᱚ ᱡᱚᱛᱚ ᱜᱮ ᱮᱦᱚᱵ ᱟᱠᱟᱱᱟ ᱟᱹᱰᱤ ᱫᱤᱱ ᱨᱮᱜᱮ
ᱦᱮᱸ
ᱟᱦ ᱢᱩᱪᱟᱹᱫ ᱦᱮᱡᱱᱟ ᱮᱡ ᱠᱚᱫᱚ ᱦᱩᱲᱩ ᱨᱚᱦᱚᱭ ᱠᱚ ᱢᱩᱪᱟᱹᱫ ᱛᱟᱦᱮᱸᱱᱟ
ᱦᱚᱸ
ᱦᱩᱸ ᱛᱟᱦᱚᱞᱮ ᱟᱹᱵᱤᱱ ᱥᱮᱫ ᱫᱚᱵᱤᱱ ᱞᱟᱹᱭᱫᱟ ᱮᱨᱤ ᱟᱛᱚᱵᱟ ᱵᱟᱝ
ᱵᱟᱝ ᱮᱛᱚᱦᱚᱵ ᱫᱚ ᱮᱛᱚᱦᱚᱵ ᱠᱟᱱᱟ ᱢᱩᱪᱟᱹᱫ ᱫᱚ ᱟᱹᱣᱨᱤ ᱢᱩᱪᱟᱹᱫᱚᱜᱼᱟ
ᱦᱮᱸ ᱛᱟᱦᱞᱮ ᱵᱷᱤᱛᱟ. ᱢᱟᱜ ᱠᱚ ᱵᱤᱱ ᱠᱟᱱᱟ ᱛᱚ
ᱦᱮᱸ ᱵᱷᱤᱛᱟᱹᱟᱜ ᱫᱚ ᱟᱹᱞᱤᱧ ᱫᱚ ᱫᱚᱢᱮᱞᱤᱧ ᱫᱟᱲᱮᱭᱟᱜᱼᱟ ᱢᱟᱱᱮ ᱥᱮᱛᱟᱜ ᱨᱮᱜᱮᱞᱤᱧ ᱪᱟᱞᱟᱜᱼᱟ ᱱᱚᱱᱛᱮ ᱛᱟᱯᱚᱨᱮ ᱮᱠᱴᱟ ᱫᱩᱴᱟ ᱥᱮᱫ ᱛᱮᱞᱤᱧ ᱦᱤᱡᱩᱜ ᱜᱮᱭᱟ
ᱦᱮ
ᱚᱸ
ᱛᱟᱦᱚᱞᱮ ᱵᱷᱤᱛᱟᱹ ᱢᱟᱜ ᱢᱟᱜ ᱛᱮ ᱠᱩᱪᱞᱟᱹ ᱠᱚᱵᱤᱱ ᱛᱟᱞᱟᱣ ᱩᱰᱩᱠ ᱮᱫ ᱠᱚᱣᱟ ᱛᱚ᱾
ᱦᱟᱸ ᱠᱩᱪᱞᱟᱹ ᱠᱚ ᱧᱟᱢᱮᱫ ᱠᱚᱣᱟᱞᱤᱧ᱾ᱮᱸ ᱜᱳᱴᱟ ᱫᱚ ᱵᱟᱠᱚ ᱧᱟᱢᱚᱜ ᱠᱟᱱᱟ, ᱠᱟᱹᱴᱤᱡ ᱥᱳᱞ ᱠᱚᱨᱮ ᱡᱟᱦᱟᱸ ᱠᱚᱨᱮ ᱚᱱᱟ ᱠᱚᱨᱮ ᱜᱮ ᱧᱟᱢᱚᱜ ᱠᱟᱱᱟ ᱠᱚ᱾ ᱪᱮᱞᱚ ᱫᱚ᱾
ᱦᱮᱸ ᱟᱪᱪᱷᱟ᱾
ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱠᱚ ᱦᱚ ᱵᱟ ᱚᱲᱟᱜ ᱠᱚᱨᱮ ᱜᱮ ᱱᱤᱛᱚᱜ ᱫᱚ᱾ ᱠᱟᱹᱢᱤ ᱠᱚᱦᱚ ᱛᱚ ᱡᱚᱛᱚ ᱜᱩᱲᱤᱭᱟᱹᱣ ᱮᱱᱟ᱾
ᱚᱸ
ᱟᱫᱚ ᱮᱠᱷᱚᱱ ᱫᱚ ᱚᱲᱟᱜ ᱠᱚᱨᱮ ᱜᱮ ᱚᱜ ᱚᱭ ᱡᱟᱹᱯᱩᱫ ᱞᱟᱜᱟᱣ ᱟᱠᱟᱱᱟ᱾ ᱟᱫᱚ ᱱᱚᱣᱟ ᱡᱟᱹᱯᱩᱫ ᱨᱮ ᱦᱟᱹᱠᱩ ᱠᱚ ᱥᱟᱵ ᱠᱚ ᱪᱟᱞᱟᱣ ᱵᱟᱲᱟ ᱦᱩᱭᱩᱜ ᱠᱟᱱᱟ᱾
ᱟᱹᱵᱤᱱ ᱥᱮᱫ ᱫᱚ ᱛᱷᱟᱞᱮ ᱦᱟᱹᱠᱩ ᱫᱚᱢᱮ ᱜᱮ ᱢᱮᱱᱟᱜ ᱠᱚᱣᱟ᱾
ᱦᱮᱸ ᱫᱚᱢᱮ ᱫᱚ ᱞᱟᱹᱭ ᱞᱮᱠᱷᱟᱱ ᱫᱚ ᱵᱟᱭ ᱦᱩᱭᱩᱜᱼᱟ, ᱫᱚᱢᱮ ᱫᱚ ᱵᱟᱹᱱᱩᱜ ᱠᱚᱣᱟ, ᱢᱟᱱᱮ ᱳᱭ ᱰᱟᱹᱲᱜᱟᱹ ᱯᱩᱴᱷᱤ ᱠᱚ ᱡᱟᱜᱮ ᱡᱟᱞ ᱠᱚᱨᱮ ᱠᱚ ᱡᱷᱟᱹᱞᱤᱜ ᱚᱰᱟᱣ ᱵᱟᱲᱟ ᱦᱩᱭᱩᱜ
ᱛᱷᱟᱞᱮ ᱜᱚᱝᱠᱮ ᱟᱹᱵᱤᱱ ᱫᱚ ᱵᱤᱨ ᱫᱤᱥᱚᱢ ᱥᱮ ᱚᱠᱟ ᱵᱩᱨᱩ ᱫᱤᱥᱚᱢ?
ᱟᱹᱞᱤᱧ ᱫᱚ ᱵᱤᱨ ᱫᱤᱥᱚᱢ ᱦᱚᱸ ᱵᱟᱝ ᱵᱩᱨᱩ ᱫᱤᱥᱚᱢ ᱦᱚᱸ ᱵᱟᱝ ᱟᱹᱞᱤᱧ ᱫᱚ ᱴᱟᱺᱰᱤ ᱫᱤᱥᱚᱢ ᱨᱮᱱ ᱠᱟᱱᱟᱞᱤᱧ᱾
ᱚᱻ
ᱟᱹᱵᱤᱱ ᱜᱤ ᱞᱟᱹᱭ ᱵᱤᱱ ᱟᱹᱵᱤᱱ ᱫᱚ ᱚᱠᱟ ᱫᱤᱥᱚᱢ ᱨᱮᱱ ᱠᱟᱱᱟ ᱵᱤᱱ?
ᱟᱹᱞᱤᱧ ᱫᱚ ᱵᱤᱨ ᱫᱤᱥᱚᱢ ᱜᱮᱭᱟ᱾
ᱛᱟᱦᱞᱮ ᱟᱯᱮ ᱚᱱᱛᱮ ᱫᱚ ᱢᱚᱬᱮ ᱠᱟᱴᱟ ᱠᱚ ᱫᱚᱢᱮ ᱠᱚ ᱪᱟᱞᱟᱣ ᱟᱯᱮᱭᱟ ᱛᱚ᱾
ᱦᱮᱸ ᱜᱚᱝᱠᱮ ᱟᱞᱮᱥᱮᱫ ᱫᱚ ᱫᱚᱢᱮ ᱜᱮᱠᱚ ᱚᱲᱟᱜ ᱠᱩᱰᱟᱹᱢ ᱠᱩᱰᱟᱹᱢ ᱠᱚᱛᱮ ᱜᱮᱠᱚ ᱪᱟᱞᱟᱜ ᱜᱮᱭᱟ ᱟᱞᱮᱥᱮᱫ ᱫᱚ ᱱᱚᱣᱟ ᱫᱚ ᱱᱚᱝ ᱩᱱᱠᱩ ᱫᱚ ᱡᱟᱹᱥᱛᱤ ᱜᱮᱠᱚ ᱧᱟᱢᱚᱜ ᱜᱮᱭᱟ᱾
ᱦᱮᱸ
ᱦᱩᱸ
ᱛᱟᱦᱚᱞᱮ ᱞᱟᱜᱟ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱪᱟᱜ ᱜᱮᱭᱟᱞᱮ ᱞᱟᱜᱟ ᱫᱚ, ᱩᱸ ᱟᱹᱰᱤ ᱥᱟᱹᱜᱤᱧ ᱠᱷᱚᱱ᱾ ᱠᱷᱚᱱ ᱜᱮᱞᱮ ᱞᱟᱜᱟ ᱠᱚᱣᱟ᱾
ᱦᱳᱭ, ᱟᱨ ᱥᱩᱨ ᱪᱟᱞᱟᱣ ᱞᱮᱠᱷᱟᱡ ᱢᱟ
ᱦᱮᱸ ᱦᱮᱸ᱾
ᱛᱷᱟᱞᱮ ᱜᱚᱝᱠᱮ ᱤᱥᱤᱱ ᱵᱟᱥᱟᱱ ᱠᱚᱫᱚ ᱪᱮᱫ ᱛᱚᱭ ᱦᱩᱭᱩᱜ ᱛᱮ?
ᱤᱥᱤᱱ ᱵᱟᱥᱟᱱ ᱫᱚ ᱪᱮᱫ ᱠᱚᱛᱮ ᱫᱚ ᱦᱩᱭᱩᱜᱼᱟ᱾ ᱨᱮᱸᱜᱮᱡ ᱦᱚᱲ ᱥᱟᱦᱟᱱ ᱠᱚᱛᱮ ᱜᱮ ᱯᱟᱞᱟ ᱠᱚᱛᱮ᱾
ᱚᱸ ᱦᱩᱸ
ᱡᱮᱢᱚᱱ ᱚᱝᱠᱟ ᱟᱹᱵᱤᱱ ᱥᱮᱫ ᱫᱚ ᱵᱤᱨ ᱫᱤᱥᱚᱢ ᱦᱚᱲ ᱛᱚ ᱥᱟᱦᱟᱱ ᱨᱮᱱᱟᱜ ᱫᱚ ᱚᱵᱷᱟᱵᱽ ᱵᱟᱹᱱᱩᱜ ᱛᱟᱵᱤᱱᱟ᱾
ᱵᱟᱝ ᱜᱚᱝᱠᱮ ᱟᱞᱮᱥᱮᱫ ᱫᱚ ᱵᱤᱨ ᱫᱤᱥᱚᱢ ᱛᱚ ᱟᱞᱮ ᱫᱚ ᱥᱮᱛᱟᱜ ᱠᱷᱟᱱ ᱜᱮ ᱪᱟᱞᱟᱜ ᱟᱞᱮ᱾ ᱥᱟᱸᱜᱮᱭᱟ ᱥᱟᱦᱟᱱ ᱠᱚᱞᱮ ᱢᱟᱜ ᱟᱹᱜᱩᱭᱟ ᱨᱚᱦᱚᱲ ᱨᱚᱦᱚᱲᱟᱜ᱾ ᱵᱮᱨᱮᱞᱟᱜ ᱠᱚᱦᱚᱸ ᱢᱟᱜ ᱟᱹᱜᱩ ᱠᱟᱛᱮᱫ ᱨᱮ ᱨᱚᱦᱚᱲ ᱠᱟᱜᱼᱟ᱾
ᱦᱮᱸ ᱦᱳᱭ ᱦᱳᱭ ᱦᱳᱭ ᱱᱟᱯᱟᱭ ᱠᱟᱛᱷᱟ᱾
ᱠᱩᱠᱩ ᱫᱚᱵᱤᱱ ᱡᱚᱢ ᱵᱟᱲᱟᱣ ᱟᱠᱟᱫ ᱠᱚᱣᱟ ᱥᱮ ᱵᱟᱝ?
ᱦᱳᱭ ᱡᱚᱢ ᱵᱟᱲᱟ ᱦᱩᱭ ᱟᱠᱟᱱᱟ ᱠᱚᱢ ᱵᱮᱥᱤ᱾ ᱟᱫᱚ ᱟᱹᱞᱤᱧ ᱫᱚ ᱴᱟᱺᱰᱤ ᱫᱤᱥᱚᱢ ᱨᱮᱱ ᱠᱟᱱᱟᱞᱤᱧ ᱛᱚ ᱟᱹᱞᱤᱧ ᱥᱮᱫ ᱫᱚ ᱩᱱᱟᱹᱜ ᱫᱚ ᱵᱟᱠᱚ ᱧᱟᱢᱚᱜᱼᱟ᱾
ᱦᱳᱭ ᱦᱳᱭ ᱦᱳᱭ᱾
ᱟᱫᱚ ᱚᱱᱠᱟᱜᱮ ᱟ. ᱵᱤᱱ ᱚᱱᱛᱮ ᱜᱮ ᱮᱸ ᱫᱤᱥᱚᱢ ᱥᱮᱫ ᱵᱤᱨ ᱫᱤᱥ ᱫᱤᱥᱚᱢ ᱥᱮᱫ ᱯᱮᱲᱟ ᱯᱟᱹᱲᱣᱟᱹ ᱠᱚ ᱢᱮᱱᱟᱜ ᱠᱚᱣᱟ ᱦᱟᱸᱜ ᱩᱱᱠᱩ ᱠᱚ ᱫᱷᱮᱨ ᱧᱚᱜ ᱠᱚ ᱦᱟᱞᱟᱝ ᱞᱮᱠᱚ ᱠᱷᱟᱱ ᱠᱷᱚᱵᱚᱨ ᱟᱹᱞᱤᱧᱟᱠᱚ ᱟᱫᱚ ᱯᱷᱳᱱ ᱠᱟᱛᱮᱜ ᱞᱟᱹᱭ ᱦᱩᱭᱩᱜᱼᱟ ᱡᱮ ᱦᱮᱸ ᱵᱟᱥᱛᱮ ᱠᱩᱞ ᱠᱚᱵᱤᱱ ᱚᱱᱠᱟ ᱠᱚ ᱠᱳᱞ ᱵᱟᱲᱟᱭᱟ ᱦᱮᱸ
ᱛᱟᱦᱞᱮ ᱜᱚᱝᱠᱮ ᱫᱟᱜ ᱡᱟᱹᱲᱤ ᱠᱚ ᱦᱳᱭᱳᱜ
ᱦᱮᱸ ᱫᱟᱜ ᱡᱟᱹᱲᱤ ᱫᱚᱢᱮ ᱜᱮ ᱦᱩᱭᱩᱜ ᱠᱟᱱᱟ ᱫᱤᱱᱟᱹᱢ ᱜᱮ ᱦᱤᱨᱤᱭᱮᱫ ᱞᱮᱭᱟᱭ ᱫᱟᱜ ᱫᱚ
ᱚᱻ ᱛᱟᱦᱚᱞᱮ ᱪᱟᱥᱵᱟᱥ ᱠᱚᱫᱚ ᱟᱯᱮᱥᱮᱫ ᱫᱚᱠᱚ ᱨᱟᱠᱟᱵ ᱠᱮᱫ ᱜᱮᱭᱟ
ᱦᱳᱭ ᱪᱟᱥᱵᱟᱥ ᱠᱚᱫᱚ ᱨᱟᱠᱟᱵ ᱪᱟᱵᱟ ᱟᱠᱟᱱᱟ‌ ᱦᱟᱸᱜ ᱠᱤᱪᱷᱩ ᱜᱟᱱ ᱢᱮᱱᱟᱜᱼᱟ ᱚᱱᱟ ᱠᱚ ᱨᱟᱠᱟᱵ ᱪᱟᱵᱟᱜᱼᱟ ᱵᱟᱨᱥᱤᱧ ᱯᱮ ᱢᱟᱦᱟ ᱠᱷᱟᱡ ᱜᱮ
ᱦᱮᱸ ᱛᱟᱦᱚᱞᱮ ᱞᱟᱹᱭ ᱫᱟᱞᱤᱧ ᱡᱮ ᱚᱱᱠᱟ ᱪᱮᱫ ᱞᱮᱠᱟ ᱪᱟᱥ ᱦᱩᱭᱩᱜᱼᱟ ᱱᱮᱥ ᱱᱮᱛᱟᱨ ᱫᱚ ᱡᱚᱛᱚ ᱦᱩᱲᱩ ᱡᱟᱹᱯᱩᱫ ᱫᱤᱱ ᱢᱟᱱᱮ ᱫᱷᱚᱨᱚᱱ ᱨᱮᱦᱚᱸ ᱦᱩᱲᱩ ᱠᱚᱠᱚ ᱪᱟᱥ ᱵᱟᱲᱟᱭᱟ ᱥᱮ ᱵᱟᱝ?
ᱦᱚᱦ ᱦᱮᱸ ᱪᱟᱥ ᱵᱟᱲᱟᱭ ᱜᱮᱭᱟ ᱠᱚ ᱟᱞᱮ ᱟᱯᱮᱥᱮᱫ ᱫᱚ ᱛᱤᱱ ᱫᱟᱦᱟ ᱠᱚ ᱪᱟᱥ ᱛᱮ ᱦᱳᱲᱳ ᱫᱚ
ᱢᱟᱱᱮ ᱡᱟᱦᱟᱸ ᱠᱚᱨᱮ ᱟᱨᱠᱤ ᱜᱟᱰᱟ ᱠᱚ ᱢᱮᱱᱟᱜᱼᱟ᱾ ᱞᱟᱛᱟᱨ ᱧᱚᱜ ᱜᱮ ᱡᱟᱦᱟᱸ ᱠᱚ ᱫᱟᱜ ᱠᱚ ᱛᱟᱦᱮᱱᱟ, ᱚᱱᱟ ᱵᱟᱭ ᱟᱸᱡᱮᱫ ᱞᱟᱹᱜᱤᱫᱚᱜᱼᱟ᱾ ᱚᱱᱟ ᱠᱚᱨᱮ ᱫᱚ ᱵᱟᱨᱚ ᱢᱟᱥ ᱜᱮ ᱦᱳᱲᱳ ᱠᱚ ᱨᱚᱦᱚᱭᱟ᱾
ᱦᱳᱭ ᱦᱳᱭ ᱦᱳᱭ
ᱵᱟᱠᱷᱟᱱ ᱫᱚ ᱡᱟᱦᱟᱸ ᱪᱮᱛᱟᱱ ᱥᱮᱫ ᱨᱮ ᱠᱷᱮᱛ ᱠᱚ ᱢᱮᱱᱟᱜᱼᱟ ᱚᱱᱟ ᱠᱚᱨᱮ ᱫᱚ ᱥᱤᱡᱤᱱ ᱨᱮ ᱡᱷᱚᱛᱚ ᱪᱟᱥ ᱜᱮ ᱦᱩᱭᱩᱜᱼᱟ, ᱟᱹᱞᱩ ᱥᱤᱡᱤᱱ ᱟᱞᱩ ᱠᱷᱚᱥᱞᱟ ᱥᱤᱡᱤᱱ ᱠᱷᱚᱥᱞᱟ ᱚᱱᱟ ᱠᱚ᱾
ᱟᱹᱞᱤᱧ ᱥᱮᱫ ᱫᱚ ᱢᱤᱱᱤ ᱠᱚ ᱢᱮᱱᱟᱜᱼᱟ ᱾ᱟᱞᱮ ᱥᱮᱫ ᱫᱚ ᱵᱟᱜᱷ ᱞᱮ ᱨᱚᱦᱚᱭᱟ ᱦᱳᱲᱳ ᱫᱚ
ᱦᱮᱸ
ᱦᱮᱸ
ᱦᱮ ᱛᱟᱦᱚᱞᱮ ᱡᱮ ᱠᱚᱫᱚ ᱟᱨ ᱟᱱᱟᱡ ᱯᱟᱹᱛᱤ ᱠᱚᱫᱚ ᱪᱟᱥ ᱵᱟᱲᱟᱭ ᱟᱵᱤᱱ ᱥᱮ ᱵᱟᱝ?
ᱦᱮᱸ ᱜᱚᱝᱠᱮ ᱟᱞᱮᱥᱮᱫ ᱫᱚ ᱟᱱᱟᱡ ᱠᱚᱫᱚ ᱟᱹᱰᱤ ᱡᱟᱹᱥᱛᱤ ᱜᱮ ᱦᱩᱭᱩᱜ ᱜᱮᱭᱟ᱾ ᱦᱮᱸ ᱱᱤᱭᱟᱹ ᱪᱷᱟᱴ ᱛᱚ ᱟᱞᱮᱥᱮᱫ ᱟᱞᱩ ᱟᱹᱰᱤ ᱜᱮᱠᱚ ᱨᱚᱦᱚᱭ ᱞᱮᱫᱟ ᱫᱟᱜ ᱠᱚᱛᱮ ᱛᱮ ᱫᱚᱢᱮ ᱜᱮ ᱱᱚᱥᱴᱚᱭᱮᱱ ᱛᱟᱠᱚᱣᱟ᱾
ᱦᱳᱭ
ᱦᱩᱸ ᱦᱩᱸ
ᱚᱱᱠᱟᱜ ᱜᱮ ᱫᱚᱢᱮᱤ ᱥᱮᱭᱟ ᱵᱟᱲᱟᱭᱮᱱᱟ, ᱵᱟᱠᱚ ᱨᱟᱠᱟᱵ ᱫᱟᱲᱮᱭᱟᱫᱟ ᱫᱟᱜ ᱞᱟᱦᱟ
ᱦᱳᱭ ᱦᱳᱭ᱾ ᱟᱹᱵᱤᱱ ᱥᱮᱫ ᱫᱚ ᱪᱮᱫ ᱞᱮᱠᱟ ᱠᱚ ᱨᱚᱦᱚᱭ ᱞᱮᱫᱛᱮ?
ᱢᱟᱱᱮ ᱟᱹᱞᱤᱧ ᱥᱮᱫ ᱫᱚ ᱚᱱᱠᱟ ᱨᱚᱦᱚᱭ ᱫᱚ ᱢᱚᱴᱟ ᱢᱩᱴᱤ ᱫᱚᱢᱮ ᱜᱮᱠᱚ ᱨᱚᱦᱚᱭ ᱞᱟᱜᱼᱟ᱾ ᱟᱫᱚ ᱚᱱᱮ ᱫᱟᱜ ᱠᱷᱟᱹᱛᱤᱨ ᱛᱮ ᱵᱟᱠᱚ ᱨᱟᱠᱟᱵ ᱫᱟᱲᱮ ᱟᱫᱟ ᱚᱱᱮ ᱟᱹᱰᱤ ᱫᱟᱜ ᱫᱟᱜ ᱨᱤᱢᱤᱞ ᱨᱤᱢᱤᱞᱟᱭ ᱟᱫᱚ ᱞᱟᱹᱭᱟᱭ ᱡᱮ ᱵᱟᱝ ᱵᱟᱨᱥᱤ ᱯᱚᱨᱮᱧ ᱛᱟᱲᱟᱢᱟ, ᱟᱫᱚ ᱵᱟᱨᱥᱤᱧ ᱯᱚᱨᱮ ᱠᱷᱮᱛ ᱨᱮᱜᱮ ᱫᱟᱜ ᱛᱮ ᱰᱩᱵᱩ ᱮᱱ ᱛᱟᱭᱟ, ᱟᱫᱚ ᱨᱟᱠᱟᱵ ᱵᱟᱲᱟ ᱛᱮᱫᱚ ᱥᱮᱭᱟᱭᱮᱱ ᱛᱟᱭᱟ᱾
ᱦᱳᱭ ᱦᱳᱭ ᱦᱳᱭ
ᱱᱤᱭᱟᱹ ᱫᱦᱟᱣ ᱫᱚ ᱚᱱᱠᱟ ᱜᱮ, ᱫᱚᱢᱮ ᱥᱮᱭᱟ ᱵᱟᱲᱟ ᱟᱠᱟᱱ ᱛᱟᱠᱚᱣᱟ᱾
ᱦᱳᱭ
ᱟᱫᱚ ᱜᱚᱝᱠᱮ ᱟᱹᱵᱤᱱ ᱥᱮᱫ ᱫᱚ ᱟᱱᱟᱡ ᱯᱟᱹᱛᱤ ᱠᱚ ᱪᱮᱠᱟ ᱠᱚ ᱨᱚᱦᱚᱭᱟ?
ᱦᱮᱸ ᱨᱚᱦᱚᱭ ᱫᱚᱠᱚ ᱨᱚᱦᱚᱭ ᱜᱮᱭᱟ ᱟᱱᱟᱡ ᱯᱟᱹᱛᱤ ᱫᱚ, ᱢᱟᱱᱮ ᱮᱸ ᱫᱮᱠᱳ ᱠᱚᱫᱚ ᱠᱚ ᱨᱚᱦᱚᱭᱟ᱾ ᱦᱟᱴ ᱠᱷᱟᱹᱛᱤᱨ ᱵᱟᱡᱟᱨ ᱠᱚᱨᱮ ᱠᱚ ᱤᱫᱤᱭᱟ ᱛᱚ᱾ ᱦᱩᱸᱻ ᱚ ᱱᱤᱡᱮ ᱦᱚᱸ ᱪᱟᱥ ᱟᱹᱞᱤᱧ ᱟᱹᱞᱤᱧ ᱦᱚᱸ ᱚᱲᱟᱜ ᱡᱚᱢ ᱞᱮᱠᱟ᱾
ᱚ ᱦᱚᱸ ᱦᱚᱸ ᱱᱚᱣᱟ ᱫᱚ ᱪᱟᱥ ᱞᱟᱹᱠᱛᱤᱜ ᱠᱟᱱ ᱜᱮᱭᱟ᱾ ᱦᱩᱸ
ᱠᱤᱨᱤᱧ ᱠᱟᱛᱮ ᱮᱢ ᱡᱚᱢᱟ ᱞᱟᱹᱭ ᱢᱮᱥᱮ
ᱦᱳᱭ ᱦᱳᱭ ᱦᱳᱭ
ᱛᱟᱞᱚᱦᱮ ᱥᱮᱨᱢᱟ ᱡᱟᱜ ᱡᱟᱹᱲᱤ ᱛᱮᱜᱮ ᱯᱮ ᱪᱟᱥᱟ ᱥᱮ ᱢᱤᱱᱤ ᱫᱟᱜ ᱛᱮ
ᱦᱮᱸ ᱟᱫᱚ ᱡᱩᱫᱤ ᱜᱮ ᱥᱮᱨᱢᱟ ᱡᱟᱹᱲᱤ ᱵᱷᱟᱹᱜᱤ ᱦᱩᱭᱩᱜᱼᱟ, ᱢᱟᱱᱮ ᱪᱟᱥ ᱞᱮᱠᱟ ᱛᱷᱟᱞᱮ ᱠᱷᱟᱡ ᱫᱚ ᱮᱸᱻ ᱚᱱᱟ ᱥᱟᱞ ᱢᱟᱨᱥᱟᱞ ᱛᱮᱫᱚ ᱵᱟᱭ ᱞᱟᱜᱟᱜᱼᱟ ᱩᱱᱟᱹᱜ ᱫᱚ᱾ ᱢᱟᱱᱮ ᱥᱮᱨᱢᱟ ᱫᱟᱜ ᱛᱮᱜᱮ ᱦᱩᱭᱩᱜᱼᱟ, ᱵᱟᱠᱷᱟᱱ ᱫᱚ ᱡᱩᱫᱤ ᱥᱮᱨᱢᱟ ᱫᱟᱜ ᱵᱟᱭ ᱡᱟᱹᱲᱤ ᱠᱷᱟᱱ ᱫᱚᱻ ᱡᱟᱦᱟ ᱵᱚᱪᱷᱚᱨ ᱡᱟᱸᱦᱟ ᱥᱮᱨᱢᱟ ᱵᱟᱭ ᱡᱟᱹᱲᱤᱭᱟ ᱟ ᱚᱱᱟ ᱥᱮᱨᱢᱟ ᱫᱚ ᱡᱟᱦᱟ ᱰᱚᱵᱷᱟᱜ ᱠᱚᱨᱮ ᱫᱟᱜ ᱢᱮᱱᱟᱜᱼᱟ ᱚᱱᱟ ᱠᱷᱚᱡ, ᱯᱟᱢ ᱢᱚᱴᱚᱨ ᱛᱮ ᱨᱟᱠᱟᱵ ᱦᱩᱭᱩᱜᱼᱟ ᱵᱟᱠᱷᱟᱱ ᱫᱚ ᱚᱱᱮ ᱡᱟᱸᱦᱟ ᱥᱟᱞ ᱢᱟᱨᱥᱟᱞ ᱢᱮᱱᱟᱜᱼᱟ ᱫᱤᱠᱩᱣᱟᱜ ᱠᱚ᱾ ᱦᱚᱲᱟᱜ ᱠᱚ ᱢᱮᱱᱟᱜᱼᱟ, ᱩᱝᱠᱩᱣᱟᱜ ᱛᱮᱜᱮ, ᱯᱚᱭᱥᱟ ᱫᱤᱭᱮ ᱟᱨᱚ ᱪᱟᱥ ᱦᱩᱭᱩᱜᱼᱟ᱾
ᱥᱩᱡᱳᱜᱽ ᱥᱩᱵᱤᱫᱟ ᱫᱚ ᱵᱟᱯᱮ ᱧᱟᱢ ᱠᱟᱫᱟ, ᱢᱤᱱᱤ ᱨᱮᱱᱟᱜ ᱫᱚ?
ᱢᱟᱱᱮ ᱥᱩᱡᱳᱜᱽ ᱥᱩᱵᱤᱫᱟ ᱫᱚ ᱮᱢ ᱟᱠᱟᱜ ᱨᱮᱦᱚᱸ ᱠᱚ ᱟᱫᱚ ᱚᱱᱮ ᱡᱮ ᱢᱚᱴᱚᱨ ᱠᱚᱠᱚ ᱵᱟᱹᱭᱥᱟᱹᱣ ᱴᱚᱠᱟᱫᱟ᱾ ᱟᱫᱚ ᱦᱚᱸ ᱟᱫᱚ ᱚᱱᱟ ᱨᱮᱭᱟᱜ ᱛᱚ ᱡᱟᱦᱟᱸᱭ ᱜᱮ ᱢᱤᱫ ᱦᱚᱲ ᱟᱸᱜᱤᱵᱷᱟᱨ ᱫᱚ ᱜᱚᱜ ᱦᱩᱭᱩᱜ ᱛᱟᱭᱟ ᱥᱮ?
ᱦᱳᱭ ᱦᱳᱭ ᱦᱳᱭ ᱮᱠᱫᱚᱢ ᱜᱚᱜ ᱜᱮ ᱦᱳᱭᱳᱜ ᱛᱟᱭᱟ, ᱵᱟᱠᱷᱟᱱ ᱫᱚ ᱪᱤᱠᱟᱹ
ᱦᱩᱸ ᱚᱱᱟ ᱵᱟᱹᱲᱤᱡ ᱞᱮᱱᱠᱷᱟᱡ ᱟᱫᱚ, ᱥᱚᱨᱠᱟᱨ ᱫᱚ ᱵᱟᱭ ᱵᱟᱹᱭ ᱜᱟᱹᱣ ᱴᱚᱠᱟᱜᱼᱟ᱾
ᱦᱳᱭ ᱦᱳᱭ᱾
ᱵᱮᱱᱟᱣ ᱦᱚᱴᱚ ᱠᱟᱣᱜ ᱢᱮᱭᱟᱭ, ᱟ ᱚᱱᱟᱜᱮ ᱡᱟᱦᱟᱸᱭ ᱜᱮ ᱟᱸᱜᱤᱨ ᱵᱷᱟᱨᱮ ᱜᱚᱜᱟᱭ ᱟᱫᱚ ᱩᱱᱤ ᱭᱟᱜ ᱜᱮ ᱚᱱᱟ ᱢᱤᱱᱤ ᱫᱚ ᱥᱟᱵ ᱱᱟ᱾ ᱢᱟᱱᱮ ᱟᱫᱚ ᱩᱱᱤᱜᱮ ᱯᱚᱭᱥᱟ ᱮᱢᱟᱭ ᱛᱮ, ᱩᱱᱤ ᱴᱷᱮᱜ ᱠᱷᱚᱜ ᱜᱮ ᱫᱟᱜ ᱦᱟᱛᱟᱣ ᱦᱩᱭᱩᱜᱼᱟ᱾
ᱦᱟᱸ ᱦᱳᱭ ᱦᱳᱭ ᱟᱹᱞᱤᱧ ᱥᱮᱫ ᱦᱚᱸ ᱱᱚᱝᱠᱟ ᱜᱮ ᱪᱟᱥᱟᱠᱚ ᱦᱩᱸ᱾ ᱯᱩᱨᱟᱹ ᱟᱛᱳ ᱦᱚᱲ ᱜᱮ ᱚᱝᱠᱟ ᱢᱤᱫ ᱢᱤᱫ ᱦᱚᱲ ᱫᱚᱭ ᱵᱷᱟᱨ ᱠᱚ ᱮᱢᱟᱭᱟ, ᱛᱟᱯᱚᱨᱮ ᱩᱱᱤ ᱜᱮ ᱡᱷᱚᱛᱚᱭ ᱧᱮᱞ ᱥᱟᱢᱴᱟᱣᱟ, ᱚᱱᱟ ᱨᱮᱱᱟᱜ ᱫᱚ᱾ ᱦᱩᱸ᱾
ᱚ ᱟᱪᱪᱷᱟ, ᱛᱟᱦᱚᱞᱮ ᱱᱚᱣᱟ ᱫᱟᱜ ᱡᱟᱯᱩᱜ ᱨᱮ, ᱛᱟᱦᱞᱮ ᱵᱟᱹᱨᱩᱰᱟᱝ ᱜᱚᱡ ᱠᱚᱵᱤᱱ ᱪᱟᱞᱟᱣ ᱵᱟᱲᱟᱜ ᱠᱟᱱᱟ ᱥᱮ ᱵᱟᱝ?
ᱦᱮᱸ ᱜᱚᱝᱠᱮ ᱪᱟᱞᱟᱣ ᱞᱮᱱᱟᱞᱤᱧ ᱥᱮᱛᱟᱜ ᱨᱮ, ᱵᱟᱨᱭᱟ ᱜᱟᱱ ᱞᱤᱧ ᱜᱚᱡ ᱟᱹᱜᱩ ᱠᱟᱜ ᱠᱚᱣᱟ, ᱟᱫᱚ ᱛᱮᱜ ᱫᱟᱠᱟᱞᱤᱧ ᱡᱚᱢᱟᱞᱤᱧ ᱟᱹᱭᱩᱵ ᱵᱮᱲᱟ᱾
ᱦᱳᱭ ᱦᱳᱭ᱾ ᱫᱟᱹᱞ ᱟᱛᱮᱜ ᱥᱮ ᱪᱮᱜ ᱞᱮᱠᱟᱵᱤᱱ ᱩᱛᱩ ᱠᱟᱜ ᱠᱳᱣᱟ?
ᱦᱳᱭ ᱫᱟᱹᱞ ᱟᱛᱮᱜ ᱜᱮ᱾
ᱚᱸᱻ
ᱟᱨᱦᱚ ᱠᱟᱹᱴᱤᱡ ᱡᱷᱟᱞ ᱡᱷᱟᱞ ᱠᱟᱹᱴᱤᱡ ᱛᱟᱦᱮᱸᱱ ᱢᱟᱠᱚ ᱩᱯᱥ ᱛᱤᱱᱟᱹᱜ ᱪᱮᱦᱨᱟ ᱠᱚ ᱵᱩᱡᱷᱟᱹᱜᱼᱟ ᱞᱟᱹᱭ ᱵᱤᱱ ᱥᱮ? ᱦᱳᱭ ᱡᱚᱠᱷᱚᱱ ᱜᱮ ᱡᱚᱢ ᱵᱩᱡᱷᱟᱹᱣ ᱠᱟᱱᱟ, ᱟᱫᱚ ᱨᱟᱜ ᱵᱟᱲᱟᱭ ᱫᱟᱠᱚ ᱥᱮ ᱵᱟᱹᱫ ᱵᱟᱹᱭᱦᱟᱹᱲ ᱠᱚᱨᱮ ᱦᱟᱯᱟ ᱟᱛᱮ ᱪᱟᱞᱟᱜ ᱢᱮ ᱪᱟᱹᱢᱠᱟᱹᱣ ᱜᱚᱡ ᱟᱹᱜᱩ ᱠᱚᱢ᱾
ᱟᱹᱵᱤᱱ ᱥᱮᱫ ᱫᱚᱢᱮ ᱠᱚ ᱧᱟᱢᱚᱜ ᱜᱮᱭᱟ ᱥᱮ ᱪᱮᱫ?
ᱦᱳᱭ ᱚᱱᱟ ᱰᱚᱵᱷᱟᱜ ᱠᱚᱨᱮᱱ ᱠᱚ ᱨᱟᱠᱟᱵ ᱟᱛᱚ ᱵᱟᱹᱫ ᱵᱟᱹᱭᱦᱟᱹᱲ ᱪᱟᱯᱮ ᱞᱮᱱᱠᱟᱱ ᱟᱫᱚ ᱵᱟᱹᱫ ᱵᱟᱹᱭᱦᱟᱹᱲ ᱠᱚᱨᱮ ᱫᱚᱢᱮ ᱠᱚ ᱨᱟᱜ ᱵᱟᱲᱟᱭᱟ᱾
ᱦᱩᱸᱻ ᱚᱻ
ᱟᱪᱪᱷᱟ ᱜᱚᱝᱠᱮ, ᱛᱟᱦᱚᱞᱮ ᱟᱫᱚ ᱱᱮᱛᱟᱨ ᱜᱩᱰᱩ ᱠᱚᱫᱚ ᱪᱮᱫ ᱞᱮᱠᱟ ᱟᱹᱵᱤᱱ ᱥᱮᱫ ᱫᱚ ᱜᱩᱰᱩ ᱠᱚᱠᱚ ᱧᱟᱢᱚᱜᱼᱟ ᱥᱮ ᱵᱟᱝ? ᱵᱟᱹᱫᱽ ᱵᱟᱹᱭᱦᱟᱲ ᱠᱚᱨᱮ
ᱠᱟᱨᱟ ᱟᱞᱮᱥᱮᱫ ᱫᱚ ᱜᱩᱰᱩ ᱠᱚᱫᱚ ᱧᱟᱢᱚᱜ ᱜᱮᱭᱟ ᱠᱚ ᱵᱟᱹᱫᱽ ᱜᱩᱰᱩ, ᱫᱟᱨᱮ ᱜᱩᱰᱩ, ᱫᱚ ᱦᱮᱸ ᱦᱳᱭ ᱦᱩᱸ, ᱛᱟᱦᱚᱞᱮ ᱟᱹᱵᱤᱱ ᱥᱮᱫ ᱫᱚᱠᱚ ᱧᱟᱢᱚᱜ ᱜᱮᱭᱟ ᱥᱮ ᱵᱟᱝ?
ᱦᱮᱸ ᱟᱹᱞᱤᱧ ᱥᱮᱫ ᱥᱟᱨᱜᱟ ᱠᱚ ᱫᱚᱢᱮ ᱠᱚ ᱧᱟᱢᱚᱜᱼᱟ ᱵᱟᱹᱫᱽ ᱠᱚᱨᱮ ᱦᱚᱸ ᱵᱟᱹᱫᱽ ᱜᱳᱰᱳ ᱠᱚ᱾ ᱱᱮᱛᱟᱨ ᱫᱚ ᱟᱨᱦᱚᱸ ᱠᱚ ᱤᱛᱤᱞᱚᱜᱼᱟ ᱛᱚ᱾
ᱦᱳᱭ ᱦᱳᱭ ᱦᱳᱭ ᱛᱟᱦᱚᱞᱮ ᱵᱤᱱ ᱪᱟᱞᱟᱣ ᱵᱟᱲᱟᱜ ᱠᱟᱱᱟ
ᱦᱮᱸ ᱡᱚᱠᱷᱚᱱ ᱜᱮ ᱡᱚᱢ ᱵᱩᱡᱷᱟᱹᱣ ᱠᱟᱱᱟ ᱟᱫᱚ ᱚᱱᱠᱟ ᱫᱚᱞ ᱟᱛᱮᱜ ᱠᱟᱹᱴᱤᱡ ᱞᱮ ᱪᱟᱞᱟᱣ ᱵᱟᱲᱟᱜᱼᱟ ᱛᱟᱲᱟᱣ ᱜᱚᱜ ᱠᱚᱣᱟᱞᱮ ᱡᱟᱦᱟᱸᱛᱤᱱᱟᱹᱜ ᱜᱮᱞᱮ ᱜᱚᱡ ᱠᱮᱫ ᱠᱚᱜᱮ ᱩᱱᱠᱩ ᱜᱮ ᱟᱫᱚ ᱩᱛᱩ ᱠᱟᱛᱮᱫ ᱞᱮ ᱦᱟᱹᱴᱤᱧ ᱠᱚᱣᱟ ᱡᱷᱟᱹᱞ ᱡᱷᱟᱹᱞ
ᱦᱳᱭ ᱦᱳᱭ ᱦᱳᱭ
ᱟᱨᱦᱚᱸ ᱢᱟ ᱜᱩᱰᱩᱞᱟᱜ ᱛᱚ ᱟᱨᱚ ᱟᱹᱰᱤ ᱡᱩᱛ ᱥᱤᱵᱤᱞᱟ ᱟᱫᱚ ᱡᱩᱫᱤ ᱠᱚᱢ ᱠᱚᱢ ᱧᱚᱜ ᱞᱤᱧ ᱜᱚᱡ ᱟᱹᱜᱩᱠᱚ ᱠᱷᱟᱱ ᱫᱚ ᱛᱟᱦᱚᱞᱮ ᱩᱱᱠᱩ ᱫᱚ ᱟᱫᱚ ᱞᱟᱫ ᱠᱚ ᱦᱩᱭᱩᱜᱼᱟ ᱥᱮ ᱞᱟᱫ ᱫᱚ ᱟᱹᱰᱤ ᱨᱮᱠᱚ ᱥᱤᱵᱤᱞᱟ
ᱦᱳᱭ ᱦᱳᱭ ᱦᱟᱱᱮ ᱢᱚᱬᱮ ᱠᱟᱴᱟ ᱠᱚᱫᱚ ᱜᱚᱝᱠᱮ ᱟᱹᱵᱤᱱ ᱥᱮᱫ ᱫᱚᱠᱚ ᱪᱟᱞᱟᱜ ᱟᱥᱮ ᱵᱟᱝ
ᱦᱮᱸ ᱪᱟᱞᱟᱣ ᱫᱚᱠᱚ ᱪᱟᱞᱟᱣ ᱵᱟᱲᱟᱜᱼᱟ ᱩᱱᱟᱹᱜ ᱫᱚ ᱩᱱᱟᱹᱜ ᱫᱚᱞ ᱟᱛᱮᱫ ᱫᱚ ᱵᱟᱠᱚ ᱪᱟᱞᱟᱣ ᱵᱟᱲᱟᱜᱼᱟ ᱢᱟᱱᱮ ᱢᱤᱫ ᱴᱟᱱ ᱵᱟᱨᱭᱟ ᱵᱤᱨ ᱠᱷᱚᱡ ᱚᱱᱛᱮ ᱠᱚ ᱞᱟᱜᱟ ᱯᱟᱨᱚᱢ ᱞᱮᱠᱚ ᱠᱷᱟᱡ ᱟᱞᱮᱥᱮᱫ ᱛᱚᱠᱷᱚᱱ ᱦᱟᱸᱜ ᱠᱚ ᱯᱟᱨᱚᱢᱚᱜᱼᱟ ᱟᱨ ᱩᱱᱠᱩ ᱢᱟ ᱧᱤᱫᱟᱹ ᱵᱮᱲᱟ ᱠᱚ ᱦᱤᱡᱩᱜ ᱢᱟᱛᱚ ᱵᱟᱝ ᱠᱚ ᱵᱩᱡᱷᱟᱹᱜᱼᱟ ᱯᱟᱨᱚᱢ ᱪᱟᱞᱟᱜ ᱟᱠᱚ ᱢᱟᱱᱮ ᱠᱟᱹᱴᱤᱡ ᱫᱚᱞ ᱧᱚᱜ ᱠᱚ ᱦᱤᱡᱩᱜ ᱢᱟ ᱛᱚᱠᱷᱚᱱ ᱫᱚ ᱦᱟᱸᱜ ᱵᱩᱪᱚᱜᱼᱟ
ᱦᱳᱭ ᱦᱳᱭ ᱦᱳᱭ ᱛᱟᱦᱚᱞᱮ ᱵᱮᱱ ᱧᱮᱞ ᱵᱟᱲᱟ ᱟᱠᱟᱜ ᱠᱚᱣᱟ ᱥᱮ ᱵᱟᱝ ᱥᱟᱢᱟᱝ ᱠᱷᱚᱡ
ᱦᱮᱸ ᱧᱮᱞ ᱫᱚᱞᱤᱧ ᱧᱮᱞ ᱵᱟᱲᱟ ᱟᱠᱟᱜ ᱠᱚᱣᱟ ᱩᱱᱟᱹᱜ ᱥᱩᱨ ᱥᱩᱨ ᱫᱚ ᱵᱟᱹᱞᱤᱧ ᱧᱮᱞ ᱟᱠᱟᱜ ᱠᱟᱜ ᱠᱚᱣᱟ ᱢᱟᱱᱮ ᱵᱚᱛᱚᱨ ᱦᱚᱸ ᱵᱩᱡᱷᱟᱹᱜᱼᱟ ᱥᱮ ᱟᱫᱚ ᱟᱞᱮ ᱫᱚ ᱴᱟᱺᱰᱤ ᱫᱤᱥᱚᱢ ᱪᱮᱫ ᱞᱮᱠᱟ ᱠᱚ ᱞᱟᱜᱟ ᱠᱚᱣᱟ ᱵᱟᱞᱮ ᱵᱟᱲᱟᱭᱟ
ᱦᱳᱭ ᱦᱳᱭ
ᱦᱮᱸ ᱚᱠᱟᱨᱮ ᱦᱟᱸᱜ ᱮᱢ ᱢᱟᱸᱰᱟ ᱦᱚᱪᱚᱜᱼᱟ
ᱦᱳᱭ ᱠᱟᱛᱷᱟ ᱠᱟᱱ ᱜᱮᱭᱟ
ᱦᱮᱸ
ᱟᱞᱮ ᱫᱤᱥᱚᱢ ᱥᱮᱫ ᱫᱚ ᱫᱚᱢᱮ ᱜᱮ ᱢᱮᱱᱟᱜ ᱠᱚᱣᱟ ᱟᱨ ᱵᱚᱛᱚᱨ ᱵᱩᱡᱷᱟᱹᱜ ᱨᱮᱦᱚᱸ ᱟᱫᱚ ᱪᱤ ᱠᱟᱹᱭ ᱵᱤᱱ ᱢᱟ ᱞᱟ. ᱭ ᱵᱤᱱ ᱛᱟᱦᱟ ᱦᱩᱭᱩᱜᱼᱟ ᱟᱨ
ᱞᱤᱧ ᱟᱸᱡᱚᱢ ᱵᱟᱲᱟ ᱟᱠᱟᱫᱟ ᱡᱮ ᱫᱤᱥᱚᱢ